ᱦᱮᱞᱳ ᱨᱚᱲ ᱵᱤᱱ ᱟᱸᱡᱚᱢ ᱫᱟ
ᱦᱚᱭ ᱦᱚᱭ ᱟᱸᱡᱚᱢ ᱧᱟᱢᱚᱜ ᱠᱟᱱ ᱜᱮᱭᱟ ᱤᱧᱟᱹᱜ ᱨᱚᱲ ᱟᱸᱡᱚᱢ ᱧᱟᱢᱚᱜ ᱠᱟᱱᱟ
ᱦᱮᱸ ᱦᱮᱸ ᱟᱸᱡᱚᱢᱚᱜ ᱠᱟᱱᱟ ᱛᱟᱦᱞᱮ ᱪᱮᱫ ᱪᱮᱫᱠᱟ ᱢᱮᱱᱟᱜ ᱵᱤᱱᱟ?
ᱦᱳᱭ ᱟᱢᱜᱮ ᱪᱮᱫ ᱞᱮᱠᱟ ᱢᱮᱱᱟᱜ ᱢᱮᱭᱟ?
ᱦᱮᱸ ᱤᱧ ᱦᱚᱸ ᱱᱟᱯᱟᱭ ᱜᱮ ᱡᱮ ᱟᱯᱮ ᱚᱱᱛᱮ ᱟᱵᱚᱦᱟᱣᱟ ᱪᱮᱫᱠᱟ ᱢᱮᱱᱟᱜᱼᱟ ᱫᱟᱜ ᱡᱟᱹᱲᱤ ᱠᱚ ᱦᱩᱭᱩᱜ ᱠᱟᱱᱟ ᱥᱮ ᱵᱟᱝ ᱟᱯᱮ ᱚᱱ
ᱟᱞᱮ ᱥᱮᱫ ᱫᱚ ᱟᱞᱮ ᱥᱤᱛᱩᱝ ᱟᱠᱟᱫᱟ ᱠᱤᱪᱷᱩ ᱥᱮᱫ ᱫᱚ ᱠᱤᱪᱷᱩ ᱥᱮᱫ ᱫᱚᱭ ᱨᱤᱢᱤᱞ ᱟᱠᱟᱫᱟ ᱢᱮᱱᱠᱷᱟᱱ ᱟᱨ ᱨᱤᱢᱤᱞ ᱨᱤᱢᱤᱞ ᱜᱮ ᱵᱩᱡᱷᱟᱹᱜ ᱠᱟᱱᱟ ᱫᱟᱜᱟᱭ ᱥᱮ ᱪᱮᱠᱟᱭᱟ ᱫᱟᱜ ᱫᱚ ᱫᱟᱜ ᱮ ᱠᱟᱱ ᱜᱮᱭᱟᱭ ᱢᱤᱫ ᱵᱟᱨ ᱯᱷᱴᱟ ᱠᱟᱛᱮᱜ ᱮ ᱫᱟᱜ ᱮᱫᱟ ᱚᱱᱠᱟ ᱠᱟᱡᱮ ᱞᱟᱜᱟᱣ ᱞᱮᱠᱟ ᱫᱚ ᱵᱟᱭ ᱫᱟᱜ ᱮᱫᱟ ᱚᱱᱟ ᱠᱷᱟᱹᱛᱤᱨ ᱛᱮ ᱦᱩᱲᱩ ᱨᱚᱦᱚᱭ ᱠᱚᱦᱚᱸ ᱵᱟᱝ ᱜᱟᱱᱚᱜ ᱠᱟᱱᱟ ᱟᱞᱮ ᱥᱮᱫ ᱫᱚ ᱟᱯᱮᱜᱮ ᱪᱮᱫ ᱞᱮᱠᱟ
ᱦᱳᱭ ᱦᱳᱭ ᱜᱤᱰᱤ ᱵᱟᱲᱟ ᱜᱮ ᱡᱚᱛᱚ ᱜᱮᱞᱮ ᱜᱤᱰᱤ ᱵᱟᱲᱟ ᱠᱟᱫᱟ ᱛᱚᱞᱟ ᱠᱚ ᱦᱚᱸ ᱟᱫᱚ ᱦᱟᱨᱟ ᱦᱚᱸ ᱦᱟᱨᱟᱣᱟᱠᱟᱱᱟ ᱢᱳᱚᱴᱟᱢᱩᱴᱤ ᱢᱤᱫ ᱥᱚᱯᱛᱟᱦ ᱯᱚᱨ ᱠᱷᱟᱡ ᱜᱮ ᱦᱟᱸᱜ ᱮᱸᱻ ᱦᱩᱲᱩ ᱨᱚᱦᱚᱭ ᱞᱟᱜᱟᱜ ᱦᱩᱭᱩᱜᱼᱟ ᱢᱮᱱᱠᱷᱟᱱ ᱠᱷᱮᱛ ᱵᱟᱹᱫᱽ ᱨᱮ ᱫᱟᱜ ᱵᱟᱹᱱᱩᱜ ᱠᱷᱟᱹᱛᱤᱨ ᱛᱮ ᱟᱹᱰᱤ ᱚᱥᱩᱵᱤᱫᱷᱟ ᱨᱮᱞᱮ ᱯᱟᱲᱟᱣ ᱠᱟᱱᱟ
ᱚ ᱟᱞᱮ ᱥᱮᱫ ᱦᱚᱸ ᱛᱮᱦᱧᱮ ᱫᱟᱜ ᱠᱟᱫᱟ ᱥᱮᱛᱟᱜ ᱵᱟᱲᱟᱜᱟ ᱱᱤᱛᱚᱜ ᱫᱚ ᱮᱠᱷᱚᱱ ᱫᱚ ᱵᱚᱱᱫᱚ ᱠᱟᱫᱟᱭ ᱥᱮᱛᱟᱜ ᱫᱚ ᱫᱟᱜ ᱠᱟᱫᱟ ᱵᱷᱟᱜᱤ ᱜᱮ ᱟᱪ ᱪᱟᱨᱟ ᱠᱚᱦᱚᱸ ᱜᱤᱲᱤ ᱦᱩᱭ ᱠᱟᱱᱟ ᱮᱠᱷᱚᱱᱳ ᱟᱹᱣᱨᱤ ᱦᱟᱨᱟᱜᱼᱟ ᱟᱨ ᱫᱟᱜ ᱨᱮᱱᱟᱜ ᱵᱮᱵᱚᱥᱛᱷᱟ ᱪᱮᱫᱠᱟ ᱢᱮᱱᱟᱜᱼᱟ ᱢᱮᱱᱟᱜᱼᱟ ᱟᱯᱮ ᱚᱱᱛᱮ
ᱫᱟᱜ ᱨᱮᱱᱟᱜ ᱫᱚ ᱵᱮᱵᱚᱥᱛᱷᱟ ᱫᱚ ᱢᱮᱱᱟᱜ ᱜᱮᱭᱟ ᱟᱞᱮᱥᱮᱫ ᱫᱚ ᱵᱟᱱᱟᱨ ᱜᱮ ᱠᱤᱱᱛᱩ ᱮᱠᱷᱚᱱᱳ ᱠᱮᱱᱮᱞ ᱫᱟᱜ ᱦᱚᱸ ᱵᱟ ᱠᱚ ᱟᱲᱟᱜ ᱠᱟᱫᱟ ᱟᱨ ᱜᱟᱰᱟ ᱨᱮᱭᱟᱜ ᱫᱟᱜ ᱦᱚᱸ ᱠᱚᱢ ᱧᱚᱜ ᱜᱮᱭᱟ ᱛᱚ ᱛᱷᱚᱲᱟ ᱚᱱᱟᱦᱚᱸ ᱚᱱᱟᱦᱚᱸ ᱚᱥᱩᱵᱤᱫᱟ ᱧᱚᱜ ᱜᱮᱭᱟ ᱢᱮᱱᱠᱷᱟᱱ ᱠᱮᱱᱮᱞ ᱟᱨ ᱜᱟᱰᱟ ᱫᱚ ᱵᱟᱱᱟᱨ ᱜᱮ ᱢᱮᱱᱟᱜ ᱠᱟᱫᱟ ᱟᱞᱮᱥᱮᱫ ᱫᱚ
ᱥᱮᱞᱳ ᱠᱚ ᱢᱮᱱᱟᱜᱼᱟ ᱯᱟᱢ ᱢᱤᱱᱤ ᱠᱚ
ᱦᱳᱭ ᱦᱳᱭ ᱚᱱᱟ ᱪᱷᱟᱰᱟ ᱠᱟᱛᱮᱮᱫ ᱥᱟᱵᱢᱟᱨᱥᱤᱞ ᱦᱚᱸ ᱢᱮᱱᱟᱜ ᱜᱮᱭᱟ ᱟᱫᱚ ᱦᱩᱭᱩᱜ ᱠᱟᱱᱟ ᱡᱮ ᱫᱷᱚᱨᱚᱱ ᱨᱮ ᱪᱟᱥ ᱦᱩᱭ ᱞᱮᱱᱟ ᱢᱤᱫ ᱫᱷᱟᱣ ᱛᱚ ᱚᱱᱟ ᱫᱷᱚᱨᱚᱱ ᱨᱮ ᱪᱟᱥ ᱦᱩᱭ ᱯᱚᱨ ᱫᱚ ᱟᱫᱚ ᱦᱩᱭᱩᱜ ᱠᱟᱱᱟ ᱡᱮ ᱵᱟᱨ ᱫᱷᱟᱢ ᱫᱚ ᱥᱟᱵᱢᱟᱨᱥᱤᱵᱚᱞ ᱫᱚ ᱛᱷᱚᱲᱟ ᱤᱞᱮᱠᱴᱨᱤᱠ ᱰᱤᱯᱟᱨᱴᱢᱮᱱᱴ ᱵᱟᱠᱩ ᱮᱞᱟᱣᱟ ᱟᱞᱮᱥᱮᱫ ᱫᱚ ᱩᱸᱻ ᱪᱮᱫᱟᱜ ᱡᱮ ᱟᱫᱚ ᱡᱩᱫᱤ ᱦᱩᱲᱩ ᱨᱚᱦᱚᱭ ᱦᱩᱭᱩᱜᱼᱟ ᱥᱮᱨᱢᱟ ᱫᱟᱜ ᱛᱮ ᱛᱟᱭᱚᱢ ᱫᱟᱨᱟᱢ ᱫᱚ ᱦᱟᱸᱜ ᱥᱟᱵᱢᱟᱥᱤᱞ ᱪᱟᱞᱟᱣ ᱨᱮᱱᱟᱜ ᱠᱳᱱᱳ ᱨᱤᱡᱮᱱ ᱛᱟᱦᱮᱱᱟ ᱡᱮ ᱱᱩᱠᱩ ᱢᱮᱱ ᱫᱟᱲᱮ ᱟᱠᱣᱟ ᱡᱮ ᱦᱩᱲᱩ ᱞᱮ ᱨᱚᱦᱚᱭ ᱠᱟᱫᱟ ᱛᱟ, ᱛᱟᱦᱞᱮ ᱱᱚᱣᱟ ᱠᱚ ᱦᱩᱲᱩ ᱜᱚᱡᱚᱜᱼᱟ ᱟ ᱪᱟᱞᱟᱣ ᱚᱪᱚ ᱟᱞᱮᱯᱮ ᱱᱚᱝᱠᱟ ᱠᱟᱛᱮ ᱛᱮᱦᱚᱸ ᱪᱟᱞᱟᱣ ᱜᱟᱱᱚᱜ ᱜᱮᱭᱟ ᱪᱮᱫᱟᱜ ᱪᱮ ᱟᱵᱟᱨ ᱱᱚᱰᱮ ᱵᱷᱩ ᱜᱚᱨᱵᱷᱚᱥᱛᱚ ᱫᱟᱜ ᱦᱚᱸ ᱛᱷᱚᱲᱟ ᱠᱚᱢᱚᱜ ᱠᱟᱱᱟ ᱞᱮᱭᱟᱨ ᱠᱚᱦᱚᱸ ᱵᱟᱹᱲᱛᱤ ᱪᱟᱞᱟᱜ ᱠᱟᱱᱟ ᱛᱚ ᱚᱱᱟ ᱠᱷᱟᱹᱛᱤᱨ ᱛᱮ ᱛᱷᱚᱲᱟ ᱟᱨᱠᱤ
ᱥᱚᱵᱽᱡᱤ ᱠᱚ ᱛᱟᱦᱞᱮ ᱪᱟᱥ ᱦᱳᱭᱳᱜ ᱜᱮᱭᱟ ᱥᱮ ᱵᱟᱝ
ᱦᱳᱭ ᱦᱳᱭ ᱟᱞᱮ ᱥᱮᱫ ᱫᱚ ᱡᱚᱛᱚ ᱜᱮ ᱪᱟᱥ ᱦᱩᱭᱩᱜᱼᱟ ᱪᱟᱥ ᱨᱮᱱᱟᱜ ᱫᱚ ᱠᱳᱱᱳ ᱚᱥᱩᱵᱤᱫᱟ ᱵᱟᱹᱱᱩᱜᱼᱟ ᱟᱞᱮᱮᱥᱮᱫ ᱫᱚ ᱡᱚᱛᱚ ᱜᱮ ᱴᱷᱤᱠ ᱴᱷᱟᱠ ᱜᱮ ᱪᱟᱥ ᱦᱩᱭᱩᱜᱼᱟ
ᱢᱟᱱᱮ ᱦᱩᱸ ᱟᱞᱮᱥᱮᱜ ᱦᱚᱸ ᱡᱷᱚᱛᱚ ᱜᱮ ᱪᱟᱥ ᱦᱳᱭᱳᱜ ᱜᱮᱭᱟ ᱫᱟᱜ ᱨᱮᱱᱟᱜ ᱫᱚ ᱚᱵᱷᱟᱵᱽ ᱥᱮᱨᱚᱠᱚᱢ ᱵᱟᱱᱩᱜᱼᱟ ᱟᱨ ᱥᱤᱡᱤᱱ ᱚᱣᱟᱭᱤᱡ ᱡᱷᱚᱛᱚ ᱥᱚᱵᱡᱤ ᱜᱮ ᱪᱟᱥ ᱦᱩᱭᱩᱜ ᱜᱮᱭᱟ ᱟᱨ ᱦᱩᱲᱩ ᱠᱚᱦᱚᱸ ᱪᱟᱥ ᱦᱳᱭᱳᱜ ᱜᱮᱭᱟ
ᱦᱳᱭ ᱦᱳᱭ ᱛᱟᱦᱚᱞᱮ ᱴᱟᱠᱟ ᱯᱚᱭᱥᱟ ᱨᱮᱱᱟᱜ ᱫᱚ ᱠᱚ ᱤᱭᱟᱹ ᱚᱥᱩᱵᱤᱫᱟ ᱫᱚ ᱵᱟᱹᱱᱩᱜ ᱠᱟᱫᱟ ᱟᱯᱮ ᱥᱮᱫ ᱦᱚᱸ ᱟᱞ ᱥᱮᱫ ᱦᱚᱸ ᱟᱫᱚ ᱦᱳᱭᱳᱜ ᱠᱟᱱᱟ ᱡᱮ ᱟᱯᱮᱥᱮᱫ ᱢᱟᱹᱭ ᱵᱟᱹᱵᱩ ᱛᱟᱠᱩ ᱠᱩ ᱯᱟᱲᱦᱟᱜ ᱠᱟᱱᱟ ᱥᱮ ᱵᱟᱝ
ᱦᱮᱸ ᱯᱟᱲᱦᱟᱜ ᱠᱟᱱᱟ ᱠᱚ ᱱᱤᱛᱚᱜ ᱫᱚᱠᱚ ᱯᱟᱲᱦᱟᱜ ᱠᱟᱱᱟ ᱞᱟᱦᱟᱛᱮ ᱩᱱᱟᱹᱜ ᱫᱚ ᱵᱟᱝᱠᱚ ᱯᱟᱲᱦᱟᱜ ᱠᱟᱱ ᱛᱟᱦᱮᱸᱫ ᱢᱟᱱᱮ ᱟᱹᱰᱤ ᱜᱟᱱ ᱜᱮ ᱦᱟᱴ ᱯᱟᱛᱟ ᱦᱟᱱᱛᱮ ᱱᱟᱛᱮ ᱪᱟᱞᱟᱣ ᱵᱮᱥᱤ ᱠᱚ ᱪᱟᱞᱟᱜ ᱠᱟᱱ ᱛᱟᱸᱦᱮ ᱱᱮᱛᱟᱨ ᱫᱚ ᱟᱹᱰᱤ ᱜᱟᱱ ᱜᱮᱠᱚ ᱯᱟᱲᱦᱟᱜ ᱠᱟᱱᱟ ᱢᱟᱱᱮ ᱡᱷᱚᱛᱚ ᱜᱮ ᱥᱤᱥᱠᱩᱞ ᱠᱚᱠᱚ ᱪᱟᱞᱟᱜ ᱠᱟᱱᱟ
ᱦᱳᱭ ᱦᱳᱭ ᱢᱟᱹᱭ ᱵᱟᱹᱵᱩ ᱛᱟᱠᱚ ᱯᱟᱲᱦᱟᱣ ᱞᱮᱱᱠᱷᱟᱱ ᱟᱹᱰᱤ ᱢᱚᱸᱡᱽ ᱜᱮ ᱵᱩᱡᱷᱟᱹᱜᱼᱟ ᱮᱸᱻ ᱟᱨ ᱩᱱᱠᱩ ᱜᱮ ᱡᱮᱦᱮᱛᱩ ᱟᱵᱚ ᱫᱤᱥᱚᱢ ᱨᱮᱱ ᱵᱷᱚᱵᱤᱥᱥᱚᱛ ᱠᱟᱱᱟ ᱠᱚ ᱥᱮ ᱟᱵᱚᱨᱮᱱ ᱵᱷᱚᱵᱤᱥᱥᱚᱛ ᱠᱟᱱᱟ ᱠᱚ ᱩᱱᱠᱩ ᱠᱚ ᱯᱟᱲᱦᱟᱣ ᱞᱮᱱᱠᱷᱟᱱ ᱜᱮ ᱟᱵᱚᱣᱟᱜ ᱥᱚᱢᱟᱡᱽ ᱥᱮ ᱥᱟᱶᱛᱟ ᱞᱟᱦᱟᱜᱼᱟ ᱟᱨ ᱤᱱᱟᱹ ᱪᱟᱰᱟ ᱠᱟᱛᱮᱫ ᱫᱚ ᱟᱫᱚ ᱠᱳᱱᱳ ᱩᱯᱟᱭ ᱵᱟᱹᱱᱩᱜᱼᱟ ᱟᱵᱚ ᱥᱟᱱᱛᱟᱲ ᱥᱚᱢᱟᱡ ᱨᱮ ᱥᱤᱠᱪᱷᱤᱛ ᱦᱚᱲ ᱛᱷᱚᱲᱟ ᱠᱚ ᱠᱚᱢ ᱜᱮᱭᱟ ᱛᱤᱱᱟᱹᱜ ᱵᱚᱱ ᱰᱷᱮᱨᱚᱜᱼᱟ ᱩᱱᱟᱹᱜ ᱛᱷᱚᱲᱟ ᱵᱷᱟᱜᱤᱜᱼᱟ
ᱦᱮᱸ ᱢᱟᱱᱮ ᱟᱯᱮ ᱚᱱᱛᱮ ᱫᱚ ᱪᱮᱫ ᱠᱟ ᱤᱥᱠᱩᱞ ᱠᱚ ᱪᱟᱞᱟᱜ ᱜᱮᱭᱟ ᱜᱤᱫᱽᱨᱟᱹ ᱠᱚ
ᱦᱳᱭ ᱦᱳᱭ ᱟᱞᱮ ᱥᱮᱫ ᱦᱚᱸ ᱛᱷᱚᱲᱟ ᱪᱟᱞᱟᱜ ᱫᱚᱠᱚ ᱪᱟᱞᱟᱜ ᱜᱮᱭᱟ ᱴᱷᱤᱠ-ᱴᱷᱟᱠ ᱜᱮᱭᱟ ᱟᱫᱚ ᱢᱮᱱᱠᱷᱟᱱ ᱱᱚᱜᱚᱭ ᱡᱟᱦᱟᱸ ᱞᱚᱠᱰᱟᱣᱩᱱ ᱢᱤᱫᱴᱮᱱ ᱯᱟᱲᱟᱣ ᱞᱮᱱ ᱞᱚᱠᱰᱟᱣᱩᱱ ᱨᱮ ᱛᱷᱚᱲᱟ ᱰᱟᱢᱟᱰᱳᱚᱞ ᱦᱩᱭ ᱪᱟᱵᱟ ᱞᱮᱱᱟ ᱜᱤᱫᱽᱨᱟᱹ ᱯᱤᱫᱽᱨᱟᱹ ᱠᱚ ᱟᱭᱢᱟ ᱜᱤᱫᱽᱨᱟᱹ ᱯᱤᱫᱽᱨᱟᱹ ᱯᱟᱲᱦᱟᱜ ᱠᱚ ᱵᱟᱹᱜᱤ ᱠᱮᱫᱟ ᱢᱤᱫᱴᱮᱱ ᱞᱚᱴ ᱫᱚ ᱟᱫᱚ ᱮᱠᱷᱚᱱ ᱡᱟᱦᱟᱸᱭ ᱱᱟᱣᱟ ᱜᱤᱫᱽᱨᱟᱹ ᱠᱚ ᱯᱟᱲᱦᱟᱜ ᱥᱮᱫ ᱫᱚ ᱢᱚᱱ ᱫᱚᱠᱚ ᱮᱢ ᱠᱟᱜ ᱜᱮᱭᱟ ᱟᱫᱚ ᱟᱞᱮ ᱦᱚᱸ ᱠᱞᱟᱵ ᱠᱚᱨᱮ ᱠᱷᱚᱱ ᱡᱟᱦᱟᱱ ᱡᱟᱦᱟᱸ ᱛᱤᱱᱟᱹᱜ ᱟᱨᱛᱷᱤᱠ ᱥᱟᱦᱟᱡᱡᱚ ᱞᱮ ᱫᱟᱲᱤᱣᱟᱜᱼᱟ ᱛᱚ ᱚᱱᱟᱞᱮ ᱮᱢᱟ ᱠᱚᱜᱮᱭᱟ ᱜᱤᱫᱽᱨᱟᱹ ᱯᱤᱫᱽᱨᱟᱹ ᱡᱟᱦᱟᱸ ᱱᱚᱝᱠᱟ ᱵᱳᱭ ᱠᱷᱟᱛᱟ ᱠᱚ ᱠᱤᱨᱤᱧ ᱨᱮᱱᱟᱜ ᱴᱟᱠᱟ ᱯᱚᱭᱥᱟ ᱠᱚ, ᱤᱱᱟᱹ ᱪᱷᱟᱰᱟ ᱠᱟᱛᱮᱮᱫ ᱥᱚᱨᱠᱟᱨ ᱢᱟ ᱮᱢᱚᱜ ᱠᱟᱱ ᱜᱮ, ᱮᱸᱻ ᱟᱞᱮ ᱦᱚᱸ ᱟᱞᱮ ᱡᱟᱦᱟᱸ ᱛᱤᱱᱟᱹᱜ ᱞᱮ ᱫᱟᱲᱮᱭᱟᱜᱼᱟ ᱡᱟᱦᱟᱸᱭ ᱵᱟᱠᱚ ᱫᱟᱲᱮᱭᱟᱜ ᱠᱟᱱᱟ ᱠᱚᱢ ᱥᱮ ᱠᱚᱢ ᱵᱟᱨᱚ ᱠᱞᱟᱥ ᱦᱟᱹᱵᱤᱡᱮ ᱫᱚ ᱯᱟᱲᱦᱟᱣ ᱦᱚᱪᱚᱭᱮᱫ ᱠᱚᱜᱮᱭᱟ
ᱟᱪᱷᱟ ᱛᱟᱦᱞᱮ ᱟᱹᱰᱤ ᱱᱟᱯᱟᱭ ᱵᱷᱟᱜᱮ ᱠᱚ ᱠᱟᱹᱢᱤᱭᱮᱫᱟ
ᱚ ᱦᱳᱭ ᱦᱳᱭ ᱦᱳᱭ ᱛᱚ ᱱᱚᱝᱠᱟ ᱜᱮ ᱟᱞᱮ ᱟᱹᱛᱩ ᱨᱮᱫᱚ ᱛᱷᱚᱲᱟ ᱟᱨ ᱦᱟᱸᱜ ᱥᱚᱝᱠᱷᱟ ᱫᱚ ᱛᱷᱚᱲᱟ ᱠᱚ ᱰᱷᱮᱨ ᱜᱮᱭᱟ ᱱᱚᱜᱚᱭ ᱢᱟᱡᱷᱮ ᱛᱷᱚᱲᱟ ᱞᱚᱠᱰᱟᱣᱩᱱ ᱨᱮ ᱛᱷᱚᱲᱟ ᱤᱭᱟᱹ ᱞᱮᱱᱟ ᱤᱱᱟᱹ ᱪᱷᱟᱰᱟ ᱠᱟᱛᱮᱫ ᱛᱚ ᱜᱤᱫᱽᱨᱟᱹ ᱜᱤᱫᱽᱨᱟᱹ ᱠᱚᱫᱚ ᱵᱷᱟᱜᱤ ᱜᱮ ᱠᱚ ᱯᱟᱲᱦᱟᱜ ᱜᱮᱭᱟ ᱟᱞᱮ ᱟᱛᱩ ᱨᱮᱱ ᱫᱚ ᱟᱪᱷᱟ ᱟᱯᱮ ᱟᱛᱩ ᱨᱮ ᱛᱤᱱᱟᱹᱜ ᱜᱟᱱ ᱦᱚᱲ ᱠᱚ ᱪᱟᱹᱠᱨᱤᱜᱼᱟ
ᱪᱟᱹᱠᱨᱤ ᱢᱟᱱᱮ ᱟᱞᱮ ᱟᱛᱳ ᱥᱮᱨᱚᱠᱚᱢ ᱫᱚ ᱵᱟᱝ ᱵᱚᱲᱚᱜ ᱜᱮᱭᱟ ᱦᱩᱰᱤᱧ ᱜᱮᱭᱟ ᱥᱮ ᱨᱚᱠᱚᱢᱟᱱᱩᱜ ᱠᱚᱣᱟ ᱢᱤᱱᱤᱢᱟᱢ ᱥᱟᱛ ᱟᱴ ᱡᱚᱱ ᱢᱮᱱᱟᱜ ᱠᱚᱣᱟ
ᱦᱳᱭ ᱦᱳᱭ
ᱢᱟᱱᱮ ᱦᱮᱸ ᱢᱟᱱᱮ ᱞᱟᱦᱟ ᱛᱮᱫᱚ ᱥᱮᱨᱚᱠᱚᱢ ᱫᱚ ᱯᱟᱲᱦᱟᱜ ᱦᱚᱲ ᱵᱟᱝᱠᱚ ᱛᱟᱦᱮᱸ ᱠᱟᱱᱟ ᱮᱭ ᱠᱚᱭᱮᱠ ᱵᱚᱪᱷᱚᱨ ᱠᱷᱚᱱᱨᱮ ᱜᱮ ᱵᱟᱹᱲᱛᱤ ᱟᱠᱟᱱᱟ ᱟᱞᱮ ᱥᱮᱫ ᱦᱚᱸ
ᱦᱳᱭ ᱦᱳᱭ ᱟᱫᱚ ᱟᱹᱰᱤ ᱞᱟᱦᱟ ᱨᱮᱱᱟᱜ ᱠᱟᱛᱷᱟᱢ ᱢᱮᱱ ᱞᱮᱠᱷᱟᱡ ᱫᱚ ᱛᱚᱠᱷᱚᱱ ᱫᱚ ᱴᱟᱠᱟ ᱯᱚᱭᱥᱟ ᱨᱮᱱᱟᱜ ᱚᱵᱷᱟᱵ ᱠᱟᱹᱢᱤ ᱠᱚᱨᱮᱱᱟᱜ ᱚᱱᱟ ᱠᱷᱟᱹᱛᱤᱨ ᱛᱮ ᱵᱟᱠᱚ ᱯᱟᱲᱦᱟᱣ ᱫᱟᱲᱮᱭᱟᱜᱫ ᱴᱤᱱᱟ. ᱟᱫᱚ ᱢᱮᱱᱠᱷᱟᱱ ᱱᱤᱛ ᱚᱠᱛᱚ ᱨᱮᱫᱚ ᱴᱟᱠᱟ ᱯᱚᱭᱥᱟ ᱨᱮᱱᱟᱜ ᱚᱵᱷᱟᱵ ᱫᱚ ᱠᱷᱩᱵ ᱮᱠᱴᱟ ᱫᱚ ᱵᱟᱹᱱᱩᱜ ᱟᱠᱟᱫᱟ᱾ ᱚᱠᱚᱭᱟᱜ ᱚᱲᱟᱜ ᱨᱮᱦᱚᱸ ᱧᱮᱞ ᱞᱮᱠᱷᱟᱱ ᱫᱚ
ᱦᱮᱸ
ᱟᱫᱚ ᱱᱤᱛ ᱚᱠᱛᱚ ᱫᱚ ᱜᱤᱫᱽᱨᱟᱹ ᱠᱚᱫᱚ ᱯᱟᱲᱦᱟᱜ ᱚᱠᱛᱚ ᱫᱚᱨᱠᱟᱨ ᱠᱟᱱᱟ
ᱫᱚᱨᱠᱟᱨ ᱠᱟᱱᱟ ᱛᱚ ᱢᱟᱱᱮ ᱚᱞ ᱪᱤᱠᱤ ᱪᱮᱫ ᱞᱮᱠᱟ ᱪᱟᱹᱞᱩ ᱢᱮᱱᱟᱜᱼᱟ ᱟᱯᱮ ᱥᱮᱫ?
ᱦᱳᱭ ᱦᱳᱭ ᱚᱞ ᱪᱤᱠᱤ ᱫᱚ ᱟᱞᱮ ᱥᱮᱫ ᱫᱚ ᱠᱷᱩᱵ ᱮᱠᱴᱟ ᱫᱚ ᱪᱟᱹᱞᱩ ᱫᱚ ᱵᱟᱹᱱᱩᱜ ᱟᱠᱟᱫᱟ ᱢᱮᱱᱠᱷᱟᱱ ᱢᱤᱫ ᱴᱮᱱ ᱤᱥᱠᱩᱞ ᱨᱮ ᱫᱚᱦᱚᱸ ᱵᱟᱹᱱᱩᱜᱼᱟ ᱟᱞᱮ ᱥᱮᱫ ᱫᱚ ᱚᱱᱟ ᱤᱭᱩᱱᱤᱵᱷᱟᱨᱥᱤᱴᱤ ᱞᱮᱵᱮᱞ ᱨᱮ ᱟᱨ ᱢᱤᱫ ᱴᱮᱱ ᱠᱚᱞᱮᱡᱽ ᱢᱮᱱᱟᱜ ᱟᱠᱟᱫᱟ᱾ ᱵᱟᱨᱭᱟ ᱡᱟᱭᱜᱟ ᱨᱮᱜᱤ ᱟᱻ ᱚᱞ ᱪᱤᱠᱤ ᱫᱚ ᱪᱟᱞᱟᱜ ᱠᱟᱱᱟ ᱟᱺ ᱤᱱᱟᱹ ᱪᱷᱟᱰᱟ ᱠᱟᱛᱮᱫ ᱫᱚ ᱤᱥ ᱩᱱᱠᱩᱫᱚ ᱵᱟᱹᱱᱩᱜᱼᱟ ᱢᱮᱱᱠᱷᱟᱱ ᱢᱤᱫ ᱵᱟᱨ ᱥᱚᱝᱥᱛᱷᱟ ᱦᱮᱱᱟᱜ ᱠᱟᱜ ᱜᱮᱭᱟ ᱟᱸᱻ ᱚᱱᱠᱟ ᱟᱫᱚ ᱚᱱᱟ ᱠᱚᱨᱮ ᱦᱚᱸ ᱚᱞ ᱪᱤᱠᱤ ᱠᱚ ᱪᱮᱫ ᱟᱠᱚ ᱠᱟᱱ ᱛᱟᱦᱮᱸᱱᱟ᱾ ᱟᱫᱚ ᱢᱮᱱᱠᱷᱟᱱ ᱚᱱᱟ ᱥᱚᱝᱥᱛᱷᱟ ᱫᱚ ᱱᱮᱛᱟᱨ ᱫᱚ ᱪᱮᱫ ᱠᱟᱱᱟ ᱠᱩᱥᱤᱭᱟᱜᱼᱟ ᱚᱱᱟ ᱫᱚ ᱵᱟᱹᱧ ᱞᱟᱹᱭ ᱫᱟᱨᱮᱭᱟᱢ ᱠᱟᱱᱟ ᱴᱷᱤᱠ ᱴᱷᱟᱠ
ᱚᱸ ᱟᱞᱮᱥᱮᱫ ᱫᱚ ᱚᱱᱮ ᱯᱨᱟᱭᱢᱟᱨᱤ ᱞᱮᱵᱮᱞ ᱠᱷᱚᱱ ᱜᱮ ᱟᱹᱰᱤ ᱤᱥᱠᱩᱞ ᱨᱮ ᱜᱮ ᱪᱟᱹᱞᱩ ᱟᱠᱟᱱᱟ ᱚᱞᱪᱤᱠᱤ ᱛᱟᱯᱚᱨᱮ ᱦᱟᱭ ᱤᱥᱠᱩᱞ ᱨᱮ ᱡᱷᱚᱛᱚ ᱠᱩᱞ ᱵᱟᱹᱱᱩᱜ ᱨᱮᱦᱚᱸ ᱠᱤᱪᱷᱩ ᱡᱟᱭᱜᱟ ᱨᱮᱫᱚᱚ ᱪᱟᱹᱞᱩ ᱟᱠᱟᱱᱟ ᱟᱨ ᱠᱚᱞᱮᱡᱽ ᱠᱚᱨᱮ ᱫᱚ ᱡᱷᱚᱛᱚ ᱠᱚᱞᱮᱡᱽ ᱨᱮᱜᱮ ᱢᱮᱱᱟᱜᱼᱟ
ᱦᱳᱭ ᱦᱳᱭ ᱛᱚ ᱟᱞᱮ ᱦᱚᱸ ᱚᱱᱟ ᱚᱱᱟ ᱡᱟᱛᱮ ᱠᱚᱞᱮᱡᱽ ᱥᱮ ᱤᱥᱠᱩᱞ ᱢᱟᱱᱮ ᱯᱨᱚᱛᱤᱴᱤ ᱤᱥᱠᱩᱞ ᱨᱮ ᱢᱤᱫᱴᱮᱱ ᱛᱷᱟᱨᱰ ᱞᱮᱝᱜᱩᱭᱮᱡᱽ ᱞᱟᱠ ᱟᱫᱚ ᱛᱟᱦᱮᱸ ᱞᱮᱱ ᱠᱷᱟᱡ ᱟᱹᱰᱤ ᱢᱚᱸᱡᱽᱜᱮ ᱦᱩᱭ ᱠᱚᱜᱼᱟ ᱪᱮᱫᱟᱜ ᱡᱮ ᱟᱞᱮᱥᱮᱫ ᱦᱚᱸ ᱥᱟᱱᱛᱟᱲ ᱦᱚᱲ ᱫᱚ ᱟᱹᱰᱤ ᱠᱚ ᱡᱟᱹᱥᱛᱤ ᱜᱮᱭᱟ ᱟ, ᱟᱨ ᱥᱤᱠᱠᱷᱟ ᱨᱮᱱᱟᱜ ᱦᱟᱨ ᱦᱚᱸ ᱟᱞᱮ ᱥᱮᱫ ᱨᱮᱱ ᱮᱱᱦᱚᱸ ᱰᱷᱮᱨ ᱜᱮᱭᱟ ᱮᱸᱻ ᱡᱮᱦᱮᱛᱩ ᱟᱫᱚ ᱢᱤᱫ ᱢᱤᱫᱴᱮᱱ ᱥᱟᱵ ᱠᱟᱜᱢᱮ ᱢᱤᱫᱴᱮᱱ ᱤᱥᱠᱩᱞ ᱮᱞᱟᱠᱟ ᱨᱮ ᱡᱩᱫᱤ ᱚᱝᱠᱟ ᱠᱩᱲᱤ ᱯᱩᱪᱤᱥᱴᱤ ᱥᱟᱱᱛᱟᱲ ᱟᱛᱳ ᱨᱮᱱ ᱜᱤᱫᱽᱨᱟᱹ ᱠᱚ ᱯᱟᱲᱦᱟᱜᱼᱟ ᱛᱟᱦᱞᱮ ᱫᱚ ᱥᱤᱠᱠᱷᱟ ᱨᱮᱱ ᱛᱟᱦᱞᱮ ᱵᱩᱡ ᱢᱮ ᱛᱟᱦᱞᱮ ᱢᱟᱱᱮ ᱥᱟᱱᱛᱟᱲ ᱠᱚᱣᱟᱜ ᱡᱚᱱᱚ ᱵᱚᱥᱚᱛᱤ ᱥᱮ ᱡᱚᱱᱚᱵᱚᱦᱩᱞ ᱮᱞᱟᱠᱟ ᱢᱮᱱᱟᱜ ᱠᱟᱫᱟ
ᱦᱮᱸ
ᱛᱚ ᱚᱱᱟ ᱤᱥᱠᱩᱞ ᱨᱮ ᱠᱚᱢ ᱥᱮ ᱠᱚᱢ ᱚᱞ ᱪᱤᱠᱤ ᱫᱚ ᱛᱦᱟᱨᱴ ᱞᱮᱝᱜᱩᱭᱮᱡᱽ ᱞᱮᱠᱟ ᱛᱮ ᱮᱢ ᱩᱪᱤᱛ ᱠᱟᱱ ᱜᱮᱭᱟ ᱥᱮ ᱵᱟᱝ ᱦᱳᱭ ᱥᱮ
ᱦᱮᱸ ᱩᱪᱤᱛ ᱠᱟᱱᱟ ᱛᱚ ᱡᱟᱦᱟᱸ ᱠᱚᱨᱮ ᱢᱟᱱᱮ ᱟᱵᱚ ᱥᱟᱱᱛᱟᱲ ᱟᱹᱛᱩ ᱠᱚ ᱢᱮᱱᱟᱜᱼᱟ ᱚᱱᱟ ᱥᱩᱨ ᱥᱩᱯᱩᱨ ᱤᱥᱠᱩᱞ ᱠᱚᱨᱮ ᱫᱚ ᱪᱟᱹᱞᱩ ᱞᱮᱠᱷᱟᱱ ᱜᱮ ᱱᱟᱯᱟᱭᱚᱜᱼᱟ ᱟᱨ ᱡᱮᱦᱮᱛᱩ ᱟᱵᱚᱣᱟᱜ ᱱᱤᱡᱮᱥᱥᱚ ᱵᱷᱟᱥᱟ ᱞᱤᱯᱤ ᱢᱮᱱᱟᱜᱼᱟ ᱚᱱᱟ ᱫᱚ ᱥᱮᱬᱟ ᱞᱟᱹᱠᱛᱤ ᱠᱟᱱᱟ ᱮᱠᱟᱞ ᱜᱮ
ᱥᱮᱬᱟ ᱞᱟᱹᱠᱛᱤ ᱢᱟ ᱠᱟᱱ ᱜᱮᱭᱟ ᱟᱫᱚ ᱡᱩᱫᱤ ᱤᱥᱠᱩᱞ ᱨᱮᱠᱚ ᱮᱢᱟᱜ ᱠᱷᱟᱱ ᱫᱚ ᱟᱸᱜ, ᱢᱟᱹᱭ ᱵᱟᱹᱵᱩ ᱛᱟᱠᱚ ᱠᱚ ᱯᱟᱲᱦᱟᱜ ᱟᱠᱚ ᱦᱟᱸᱜ ᱮᱦᱚᱵ ᱠᱚ ᱞᱟᱜᱟᱜᱼᱟ ᱟᱫᱚ ᱵᱟᱠᱩ ᱮᱢ ᱟᱠᱟᱫᱟ ᱟᱯᱟᱛᱚᱛᱚ ᱟᱨ ᱟᱞᱮ ᱦᱚᱸ ᱛᱷᱚᱲᱟ ᱢᱤᱫ-ᱵᱟᱨ ᱮᱯ ᱮᱯᱞᱤᱠᱮᱥᱚᱱ ᱠᱚᱦᱚᱸᱞᱮ ᱮᱢ ᱵᱟᱲᱟᱣᱟᱠᱟᱫ ᱠᱮᱭᱟ ᱟᱫᱚ ᱡᱩᱫᱤ ᱟᱛᱩ ᱨᱮᱱ ᱦᱚᱲ ᱠᱚ ᱥᱮ ᱟᱠᱚᱨᱮᱱ ᱡᱟᱦᱟᱸᱭ ᱜᱤᱫᱽᱨᱟᱹ ᱯᱤᱫᱽᱨᱟᱹ ᱚᱱᱟ ᱤᱥᱠᱩᱞ ᱠᱚ ᱯᱟᱲᱦᱟᱜ ᱠᱟᱱᱟ ᱩᱱᱠᱩ ᱩᱱᱠᱩ ᱜᱚᱼᱵᱟᱵᱟ ᱡᱩᱫᱤ ᱵᱟᱠᱚ ᱢᱮᱱ ᱞᱮᱠᱷᱟᱱ ᱱᱚᱣᱟ ᱫᱚ ᱮᱸ, ᱟᱞᱮ ᱢᱮᱱᱠᱟᱛᱮᱫ ᱫᱚ ᱛᱷᱚᱲᱟ ᱚᱥᱩᱵᱤᱫᱟ ᱧᱚᱜ ᱜᱮᱭᱟ ᱢᱟᱱᱮ ᱵᱟᱝ ᱦᱩᱭ ᱜᱚᱞᱚᱜᱼᱟ
ᱦᱮᱸ
ᱟᱫᱚ ᱛᱟᱭᱚᱢ ᱫᱟᱨᱟᱢ ᱦᱟᱸᱜ ᱡᱩᱫᱤ ᱦᱩᱭᱩᱜ ᱠᱷᱟᱡ
ᱪᱟᱹᱞᱩ ᱞᱮᱠᱷᱟᱱ ᱯᱨᱟᱭᱢᱟᱨᱤ ᱞᱮᱵᱮᱞ ᱦᱚᱢ ᱪᱟᱹᱞᱩ ᱞᱮᱠᱷᱟᱱ ᱜᱮ ᱵᱷᱟᱜᱮᱭᱟ ᱠᱟᱹᱴᱤᱡ ᱠᱷᱚᱱᱜᱮ ᱵᱷᱟᱜᱮ ᱛᱮᱠᱚ ᱥᱮᱬᱟᱭᱟ ᱟᱨ ᱡᱩᱫᱤ ᱱᱟᱭᱤᱱ ᱴᱮᱱ ᱛᱚᱠᱷᱚᱱ ᱴᱮ ᱪᱟᱹᱞᱩᱭᱟ ᱛᱚᱠᱷᱚᱱ ᱠᱤᱪᱷᱩᱴᱟ ᱚᱥᱩᱵᱤᱫᱟ ᱦᱩᱭᱩᱜᱼᱟ ᱯᱨᱟᱭᱢᱟᱨᱤ ᱨᱮ ᱞᱮᱵᱮᱞ ᱠᱷᱚᱱᱜᱮ ᱥᱮᱬᱟ ᱞᱮᱠᱷᱟᱱ ᱜᱮ ᱵᱷᱟᱜᱤᱭᱟ
ᱦᱳᱭ ᱦᱳᱭ ᱦᱳᱭ ᱟᱞᱮ ᱟᱞᱮ ᱟᱹᱛᱩ ᱨᱮᱦᱚᱸ ᱯᱨᱟᱭᱢᱟᱨᱤ ᱤᱥᱠᱩᱞ ᱫᱚ ᱢᱮᱱᱟᱜ ᱠᱟᱜ ᱜᱮᱭᱟ ᱟᱫᱚ
ᱚᱱᱟ ᱠᱚᱨᱮ ᱦᱚᱸ ᱪᱟᱹᱞᱩ ᱞᱮᱠᱷᱟᱡ ᱫᱚ ᱜᱟᱱᱚᱜ ᱜᱮᱭᱟ ᱟᱫᱚ ᱪᱟᱹᱞᱩᱭᱟᱠᱚ ᱛᱚᱵᱮ ᱟᱹᱱᱤᱡ ᱜᱮ ᱵᱟᱠᱟᱡ ᱫᱚ ᱪᱮᱠᱟᱛᱮ ᱪᱮᱠᱟ ᱛᱮ ᱦᱩᱭᱩᱜᱼᱟ ᱵᱷᱟᱠᱟᱡ
ᱦᱮᱸ ᱚᱱᱟ ᱜᱮᱛᱚ
ᱟᱞᱮ ᱟᱹᱛᱩ ᱨᱮ ᱯᱨᱟᱭᱢᱟᱨᱤ ᱤᱥᱠᱩᱞ ᱦᱚᱸ ᱢᱮᱱᱟᱜ ᱟᱠᱟᱫᱟ ᱟᱨ ᱮᱢᱱᱤ ᱡᱩᱱᱤᱭᱟᱨ ᱦᱟᱭ ᱤᱥᱠᱩᱞ ᱦᱚᱸ ᱢᱮᱱᱟᱜ ᱠᱟᱫᱟ
ᱢᱟᱪᱪᱷᱟ
ᱦᱳᱭ ᱦᱳᱭ ᱟᱫᱚ ᱪᱟᱹᱞᱩ ᱞᱮᱠᱷᱟᱱ ᱫᱚ ᱵᱷᱟᱜᱤᱜ ᱜᱮᱭᱟ ᱟᱭᱢᱟ ᱡᱟᱦᱟᱸᱭ ᱛᱤᱱᱟᱹᱜ ᱥᱟᱱᱛᱟᱲᱤ ᱢᱟᱪᱮᱫ ᱠᱚ ᱢᱮᱱᱟᱜ ᱠᱚᱣᱟ ᱥᱮ ᱡᱟᱦᱟᱸᱭ ᱠᱚ ᱢᱟᱥᱴᱟᱨ ᱢᱟᱥᱴᱟᱨ ᱰᱤᱜᱨᱤ ᱥᱮ ᱟᱨᱚ ᱠᱚ ᱯᱟᱲᱦᱟᱣ ᱵᱟᱲᱟ ᱟᱠᱟᱱ ᱜᱮᱭᱟ ᱟᱸᱻ ᱵᱤᱭᱮᱰ ᱠᱚᱠᱚ ᱠᱚᱨᱟᱣ ᱵᱟᱲᱟ ᱠᱟᱫᱟ ᱥᱮ ᱯᱤᱮᱭᱤᱪᱰᱤ ᱠᱚ ᱠᱚᱨᱟᱣ ᱵᱟᱲᱟ ᱠᱟᱫᱟ ᱟᱭᱢᱟ ᱦᱚᱲ ᱫᱩᱲᱩᱵ ᱜᱮ ᱢᱮᱱᱟᱜ ᱠᱚᱣᱟ ᱥᱟᱱᱛᱟᱲᱤ ᱛᱮ ᱛᱚ ᱤᱱ ᱩᱱᱠᱩ ᱜᱮ ᱡᱟᱜᱮ ᱪᱟᱹᱠᱨᱤ ᱠᱚᱠᱚ ᱧᱟᱢ ᱵᱟᱲᱟᱭ ᱠᱮᱭᱟ
ᱦᱮᱸ ᱧᱟᱢ ᱜᱮᱭᱟ ᱠᱚᱛᱚ ᱪᱟᱹᱞᱩ ᱞᱮᱠᱷᱟᱱ ᱟᱹᱰᱤ ᱡᱟᱭᱜᱟ ᱨᱮᱠᱚ ᱧᱟᱢ ᱠᱮᱭᱟ ᱢᱟᱱᱮ ᱦᱩᱞ ᱦᱩᱞ ᱢᱟᱦᱟ ᱪᱮᱫᱠᱟᱯᱮ ᱢᱟᱱᱟᱣ ᱠᱮᱫᱟ
ᱦᱳᱭ ᱦᱳᱭ ᱟᱞᱮ ᱫᱚ ᱦᱩᱞ ᱢᱟᱦᱟ ᱫᱚ ᱱᱚᱝᱠᱟ ᱞᱮᱮ ᱢᱟᱱᱟᱣ ᱠᱮᱫᱟ ᱡᱮ ᱮᱸᱻ ᱥᱮᱛᱟᱜ ᱥᱮᱫ ᱫᱚᱞᱮ ᱫᱚᱦᱚ ᱞᱮᱫᱟ ᱨᱚᱠᱛᱚᱫᱟᱱ ᱥᱤᱵᱤᱨ ᱮᱸ ᱤᱱᱟᱹ ᱛᱟᱭᱚᱢ ᱛᱟᱦᱮᱸ ᱞᱮ ᱞᱮᱱᱟ ᱢᱟᱹᱭ ᱵᱟᱹᱵᱩ ᱜᱚ-ᱵᱟᱵᱟ ᱛᱟᱠᱚ ᱞᱟᱹᱜᱤᱫ ᱚᱱᱠᱟ ᱠᱨᱤᱭᱟ ᱯᱚᱛᱤᱡᱚᱜᱤᱛᱟ ᱟ ᱟᱸ ᱡᱮᱢᱚᱱ ᱡᱮᱭᱥᱮ ᱠᱤ ᱵᱟᱵᱟ ᱛᱟᱹᱠᱩ ᱞᱤᱜᱤᱜᱼᱼ ᱟᱸ ᱵᱷᱮᱡᱟ ᱛᱩᱧ ᱟᱸ ᱵᱟᱵᱮᱨ ᱚᱨ᱾ ᱟᱨ ᱛᱟᱨ ᱯᱚᱨᱮ ᱛᱤᱨᱭᱳ ᱚᱨᱚᱝ ᱛᱟᱨ ᱯᱚᱨᱮ ᱚᱱᱠᱟ ᱥᱤᱨᱤᱧ ᱨᱤᱱᱟᱜ ᱠᱚᱢᱯᱤᱴᱤᱥᱮᱱ᱾ ᱟᱨ ᱜᱚᱜᱚ ᱛᱟᱹᱠᱩ ᱞᱟᱹᱜᱤᱫ ᱛᱟᱦᱮᱸ ᱠᱟᱱᱟ ᱴᱷᱤᱞᱤ ᱫᱤᱯᱤᱞ ᱮᱸ ᱴᱷᱼᱼ ᱴᱷᱤᱞᱤ ᱫᱤ ᱭᱮ ᱛᱟᱨᱯᱚᱨᱮ ᱩᱸ ᱱᱚᱝᱠᱟ ᱯᱟᱛᱲᱟ ᱯᱟᱹᱴᱤ᱾ ᱟᱨ‌ ᱥᱤᱨᱤᱧ ᱛᱟᱨᱯᱚᱨᱮ ᱵᱟᱹᱵᱩ ᱛᱟᱹᱠᱩ ᱞᱟᱹᱜᱤᱫᱼᱼ ᱛᱟᱦᱮᱸ ᱠᱟᱱᱟ ᱚᱱᱠᱟ ᱵᱤᱥᱠᱩᱴ ᱫᱟᱹᱲ ᱚᱝᱠᱚ ᱫᱟᱹᱲ᱾ ᱟᱨ ᱛᱟᱨᱯᱚᱨᱮ ᱟᱨᱚ ᱠᱩᱫᱩᱢ ᱥᱮ ᱠᱩᱭᱤᱪ ᱨᱤᱱᱟᱜᱼ ᱠᱚᱢᱯᱤᱴᱤᱥᱮᱱ ᱟᱨ ᱢᱟᱹᱭ ᱛᱟᱹᱠᱩ ᱞᱤᱜᱤᱜ ᱦᱚᱸ ᱩᱱᱟ ᱠᱩᱜᱤ ᱛᱮᱦᱮᱸ ᱠᱟᱱᱟ᱾ ᱟᱨ ᱱᱭᱝᱠᱟ ᱜᱤᱞᱮ ᱫᱚᱦᱚ ᱟᱠᱟᱜ ᱛᱮᱦᱮᱸᱱᱟ ᱟᱨ ᱯᱨᱟᱭᱤᱡᱽ ᱞᱮᱠᱟ ᱛᱮᱫᱚ ᱞᱮ ᱫᱚᱦᱚ ᱣᱟᱠᱟᱜ ᱛᱟᱦᱮᱱᱟᱼᱼ ᱟᱨ ᱯᱟᱹᱧᱪᱤ ᱥᱟᱹᱲᱤ ᱟᱨ ᱫᱷᱩᱛᱤ ᱟᱨ ᱠᱤᱼᱼ
ᱟᱪᱷᱟ ᱟᱯᱮ ᱛᱟᱦᱞᱮ ᱟᱰᱤ ᱱᱟᱯᱟᱭ ᱛᱮᱯᱮ ᱢᱟᱱᱟᱣ ᱣᱟᱠᱟᱫᱟ᱾ ᱟᱨ ᱨᱚᱠᱛᱚᱫᱽ ᱨᱚᱠᱛᱚ ᱫᱟᱱᱼᱼ ᱨᱚᱠᱛᱚ ᱫᱟᱱ ᱥᱤᱵᱤᱨ ᱨᱮᱱᱟᱜ ᱱᱤ ᱩᱫᱽᱭᱳᱜᱽ ᱦᱚᱸ ᱱᱤᱭᱟᱹ ᱵᱷᱟᱜᱤᱭᱟ ᱠᱟᱨᱚᱱ ᱱᱮᱛᱟᱨ ᱫᱚ᱾ ᱢᱟᱭᱟᱝ ᱠᱚᱦᱚᱸ ᱮᱢ ᱦᱚᱸ ᱞᱟᱹᱠᱛᱤ ᱠᱟᱱᱟ ᱠᱟᱨᱚᱱ ᱟᱹᱰᱤ ᱡᱟᱭᱜᱟ ᱵᱞᱟᱰ ᱵᱮᱝᱠ ᱨᱮᱦᱚᱸ ᱠᱚᱢ ᱠᱚᱢᱚᱜ ᱠᱟᱱᱟ᱾ ᱛᱟᱦᱚᱞᱮ ᱱᱤᱭᱟᱹ ᱩᱫᱽᱭᱳᱜᱽ ᱦᱚᱸ ᱟᱯᱮ ᱭᱟᱜ ᱟᱰᱤ ᱜᱮ ᱱᱟᱯᱟᱭᱟ ᱡᱟ ᱨᱚᱠᱛᱚ ᱫᱟᱱ ᱥᱤᱵᱤᱨ ᱛᱟᱯᱮ᱾
ᱦᱚᱭ ᱦᱚᱭ ᱦᱚᱭ ᱟᱞᱮ ᱫᱚ ᱱᱚᱣᱟ ᱫᱚ ᱢᱚᱴᱟ ᱢᱩᱴᱤ ᱥᱟᱛ ᱟᱴ ᱵᱚᱪᱷᱚᱨ ᱫᱷᱚᱨᱮ ᱱᱩᱝᱠᱟ ᱜᱤᱞᱮ ᱦᱩᱭ ᱪᱚᱭ ᱫᱟᱞᱮ᱾ ᱠᱟ ᱞᱤᱜᱤᱜ ᱟᱸ ᱦᱚᱭ᱾ ᱟᱫᱚ ᱟᱭᱢᱟ ᱱᱤᱭᱟᱹ ᱫᱷᱟᱱ ᱫᱚ ᱩᱸᱼᱼ ᱟᱭᱢᱟ ᱦᱚᱲ ᱠᱩ ᱩᱸ ᱢᱚᱴᱟᱼᱢᱩᱴᱤ ᱰᱷᱚᱲ ᱰᱷᱤᱨ ᱞᱮᱱ ᱛᱟᱞᱮ ᱜᱮᱭᱟ᱾ ᱮᱜᱸ ᱟᱭᱢᱟ ᱦᱚᱲ ᱜᱮ ᱢᱚᱴᱟᱼᱢᱩᱴᱤ ᱮᱸ ᱛᱤᱱ ᱦᱟᱡᱟᱨ ᱜᱟᱱ ᱦᱚᱲ ᱜᱟᱱ ᱠᱩ ᱦᱩᱭ ᱞᱮᱱ ᱜᱮᱭᱟ᱾ ᱟᱸᱜ ᱯᱟᱥᱮ ᱟᱹᱛᱩ ᱠᱚᱨᱤᱱ ᱦᱚᱸᱠᱚ ᱦᱮᱡ ᱵᱟᱲᱟ ᱞᱮᱱᱟ ᱡᱮ ᱦᱮᱛᱩ ᱢᱤᱫ ᱫᱤᱱ ᱛᱮ ᱦᱩᱞ ᱢᱟᱦᱟᱸ ᱦᱩᱭᱩᱜᱼᱟᱼᱼ ᱛᱚ ᱟᱫᱚ ᱥᱟᱵ ᱠᱟᱜ ᱢᱮ ᱡᱚᱛᱚ ᱟᱹᱛᱩ ᱨᱮᱜᱮ ᱯᱨᱳᱜᱽᱨᱟᱢ ᱠᱩ ᱠᱚ ᱫᱚᱦᱚ ᱵᱟᱲᱟ ᱠᱟᱜ-ᱟᱼᱼ ᱛᱚ ᱦᱚᱲ ᱠᱩᱫᱚ ᱩᱱᱠᱟ ᱵᱟᱹᱠᱩ ᱦᱩᱭᱩᱜ-ᱟ ᱢᱮᱱᱠᱷᱟᱱ ᱱᱤᱭᱟᱹ ᱫᱷᱟᱱ ᱫᱚ ᱟᱨᱚ ᱡᱟᱹᱥᱛᱤ ᱠᱩ ᱦᱩᱭ ᱞᱮᱱᱟ᱾
ᱟᱪᱪᱷᱟ᱾ ᱢᱟᱱᱮ ᱟᱞᱮ ᱟᱛᱩ ᱨᱮᱫᱚ ᱞᱟᱦᱟ ᱛᱮᱫᱚ ᱵᱟᱝᱠᱚ ᱢᱟᱱᱟᱣ ᱛᱟᱦᱮᱸ ᱤᱧ ᱡᱚᱛᱚ ᱱᱟᱧ ᱧᱮᱞ ᱫᱟ᱾ ᱮᱭ ᱵᱟᱨ ᱵᱚᱪᱷᱚᱨ ᱦᱩᱭᱩᱜ ᱠᱟᱱᱟ ᱠᱚ ᱢᱟᱱᱟᱣ ᱫᱟ ᱟᱨ ᱟᱛᱩ ᱦᱚᱸ ᱥᱮᱭ ᱫᱚ ᱵᱟᱝ ᱜᱚᱲᱚ ᱜᱮᱛᱟ ᱞᱮᱭᱟ ᱢᱟᱱᱮ ᱦᱩᱰᱤᱧ ᱧᱚᱜ ᱜᱮᱭᱟ᱾ ᱮᱭ ᱵᱟᱨ ᱵᱚ ᱵᱟᱨ ᱵᱚᱪᱷᱚᱨ ᱦᱩᱭ ᱟᱠᱟᱱᱟ ᱢᱟᱱᱟᱣ ᱦᱩᱭᱩᱜ ᱠᱟᱱᱟ ᱢᱟᱱᱮ ᱟᱞᱮ ᱟᱛᱩ ᱞᱟᱹᱭ ᱜᱮ ᱢᱟᱱᱟᱣ ᱦᱩᱭᱩᱜ ᱠᱟᱱᱟ᱾
ᱦᱚᱭ ᱦᱚᱭ ᱟᱞᱮ ᱦᱚᱸ ᱟᱞᱮ ᱟᱹᱛᱩ ᱨᱮᱱ ᱜᱤᱞᱮ ᱢᱟᱱᱟᱶᱟ ᱢᱟᱱᱟᱣ ᱫᱚ ᱟᱫᱚ ᱟᱞᱮ‌ ᱟᱹᱼᱼ ᱛᱩ ᱨᱮ ᱢᱚᱴᱟᱼᱢᱩᱴᱤ ᱰᱮᱲᱥᱚᱴᱤ ᱜᱟᱱ ᱚᱲᱟᱜ ᱢᱮᱱᱟᱜ ᱟᱠᱟᱫᱟ᱾
ᱛᱟᱦᱞᱮ ᱟᱯᱮ ᱫᱚ ᱟᱰᱤ ᱡᱟᱹᱥᱛᱤ ᱢᱟᱨᱟᱝ ᱜᱮᱭᱟ ᱯᱮ ᱟᱹᱛᱩ ᱫᱚ?
ᱦᱚᱭ ᱦᱚᱭ᱾ ᱛᱚ ᱰᱮᱲᱥᱚ ᱴᱤ ᱜᱟᱱ ᱚᱨᱟᱜ ᱢᱮᱱᱟᱜ ᱟᱠᱟᱫᱟ ᱟᱨ ᱢᱚᱴᱟᱼᱢᱩᱴᱤ ᱚᱱᱠᱟ ᱯᱷᱟᱱᱰ ᱠᱩᱦᱚᱸ ᱢᱮᱱᱟᱜᱼᱼ ᱛᱟᱞᱮᱭᱟ ᱟ ᱯᱷᱟᱱᱰ ᱢᱮᱱᱟᱜ ᱵᱚᱞᱛᱮ ᱪᱮᱫ ᱞᱮᱠᱟ ᱱᱚᱝᱠᱟ ᱚᱻ ᱟᱞᱮ ᱜᱤᱞᱮ ᱪᱟᱹᱠᱨᱤ ᱨᱮᱱ ᱦᱚᱲ ᱢᱮᱱᱟᱜ ᱠᱚᱣᱟ ᱠᱤᱪᱷᱩ ᱦᱚᱲ ᱥᱟᱨᱵᱤᱥ ᱦᱚᱲ ᱢᱮᱱᱟᱜ ᱠᱚ ᱛᱟᱞᱮᱭᱟ᱾ ᱩᱱᱠᱩ ᱛᱟᱨᱯᱚᱨᱮ ᱟᱨᱚ ᱟᱫᱟᱨᱼᱼ ᱥᱮ ᱱᱩᱝᱠᱟ ᱢᱟᱴᱷ ᱦᱩᱲᱩ ᱠᱚ ᱚᱱᱮ ᱟᱜᱚᱞ ᱥᱮ ᱚᱱᱠᱟᱱ ᱡᱟᱦᱟᱱ ᱤᱭᱟᱹ ᱠᱚᱨᱮ᱾ ᱞᱮ ᱤᱭᱟᱹ ᱵᱟᱲᱟᱭ ᱜᱮᱭᱟ ᱛᱚ ᱚᱱᱟ ᱠᱷᱟᱹᱛᱤᱨ ᱛᱮ᱾ ᱟᱸ ᱯᱩᱭᱥᱟ ᱠᱚᱞᱮ ᱡᱚᱢᱟ ᱵᱟᱲᱟᱣ ᱜᱮᱭᱟ᱾ ᱟᱫᱚ ᱱᱤᱭᱟᱹ ᱫᱷᱟᱱ ᱫᱚ ᱟᱨᱚ ᱟᱨᱚ ᱩᱸ ᱩᱱᱠᱟ ᱥᱟᱣᱩᱼᱼ ᱮᱱᱮᱡ ᱥᱮᱨᱮᱧ ᱠᱚᱢᱯᱤᱴᱚᱱ ᱠᱚᱞᱮ ᱫᱚᱦᱚᱭ ᱜᱮᱭᱟ ᱱᱚᱨᱢᱮᱞ ᱮᱢᱱᱤ ᱫᱤᱱ ᱟᱸ ᱡᱟᱦᱟᱸ ᱫᱚ ᱟᱵᱩᱣᱟᱜ ᱡᱟᱦᱟᱸ ᱢᱟᱞ ᱮᱱᱮᱡ ᱥᱮᱨᱮᱧ ᱠᱚ ᱟᱫᱚᱜ ᱠᱟᱱᱟ ᱛᱚ ᱛᱚ ᱟᱞᱮ ᱚᱱᱟ ᱠᱚᱦᱚᱸ ᱞᱮ ᱫᱚᱦᱚᱭ ᱜᱮᱭᱟ᱾ ᱮᱢᱱᱤ ᱫᱤᱱ ᱡᱟᱦᱟᱸ ᱚᱱᱟ ᱦᱩᱞ ᱢᱟᱦᱟ ᱨᱮᱫᱚ ᱵᱟᱝ ᱮᱢᱱᱤ ᱫᱤᱱ ᱱᱚᱝᱠᱟ ᱱᱚᱜᱼᱚᱭ ᱤᱭᱟᱹ ᱡᱚᱠ ᱠᱷᱚᱱ ᱯᱷᱟᱸᱠᱟ ᱴᱟᱹᱭᱤᱢ ᱛᱟᱦᱮᱱᱟ ᱩᱱ ᱚᱠᱛᱚ ᱞᱮ ᱫᱚᱦᱚ ᱵᱟᱲᱟᱭᱮᱫ ᱠᱟᱱᱼᱼ ᱛᱷᱮᱱ ᱜᱮᱭᱟ ᱢᱮᱱ ᱠᱷᱟᱱ ᱱᱤᱭᱟᱹ ᱫᱷᱟᱣ ᱫᱚ ᱦᱟᱸᱜ ᱚᱸ ᱠᱤᱞᱟᱵᱽ ᱞᱮ ᱵᱮᱱᱟᱣ ᱠᱮᱫᱟ᱾ ‌ᱛᱟᱨᱯᱚᱨᱮ ᱱᱩᱝᱠᱟ ᱠᱮᱞᱟᱵᱽ ᱠᱚᱨᱮ ᱜᱷᱮᱨᱟᱣ ᱠᱮᱫᱟ ᱛᱚ ᱯᱩᱭᱥᱟ ᱨᱮᱱᱟᱜ ᱚᱵᱷᱟᱵᱽ ᱠᱷᱟᱹᱛᱤᱨ ᱛᱮ ᱦᱟᱸᱜ ᱱᱤᱭᱟᱹ ᱫᱷᱟᱱ ᱫᱚᱼᱼ ᱚᱱᱟ ᱫᱚ ᱵᱟᱥᱮᱡ ᱵᱟᱞᱮ ᱵᱟ ᱦᱩᱭ ᱪᱚ ᱫᱟᱲᱮᱜ ᱠᱟᱱᱟ ᱦᱟᱸᱜ᱾
ᱟᱪᱷᱟᱸ, ᱛᱚᱵᱮ ᱚᱱᱟ ᱴᱨᱮᱰᱤᱥᱚᱱᱟᱞ ᱡᱟᱦᱟᱸ ᱠᱟᱞᱪᱟᱨ ᱠᱚ ᱚᱱᱟ ᱠᱚᱫᱚᱼᱼ